ᱦᱮᱞᱳ
ᱦᱮᱸ ᱜᱚᱢᱠᱮ ᱟᱭᱡᱢᱚᱜ ᱠᱟᱱᱟ ᱚ ᱟᱪᱪᱷᱟ ᱟᱪᱪᱷᱟ ᱟᱪᱪᱷᱟ ᱚᱱᱠᱮ ᱱᱚᱜᱼᱚᱭ ᱡᱮᱢᱚᱱ ᱟᱪᱪᱷᱟ ᱚᱱᱟ ᱠᱟᱛᱷᱟ ᱢᱟ ᱟᱫᱚ ᱟᱨᱦᱚᱸ ᱟᱹᱰᱤ ᱠᱤᱪᱷᱩ ᱢᱮᱱᱟᱜᱼᱟ ᱚᱱᱟ ᱠᱚᱫᱚ ᱟᱨ ᱚᱱᱠᱮ ᱡᱮᱢᱚᱱ ᱩᱱᱟᱹᱜ ᱜᱟᱱ ᱦᱚᱲ ᱥᱟᱶ ᱨᱚᱲ ᱦᱩᱭᱱᱟ ᱦᱮᱸ ᱥᱮ ᱡᱮᱢᱚᱱ ᱟᱵᱚ ᱱᱚᱱᱚᱛᱮ ᱫᱚ ᱫᱟᱜ ᱢ ᱟᱹᱰᱤ ᱫᱟᱹᱲ ᱦᱚ ᱸ ᱵᱚᱱ ᱨᱚᱦᱚᱭ ᱡᱚᱱᱟᱜ ᱠᱟᱱᱟ ᱦᱮᱸᱥᱮ ᱮᱴᱟᱜ ᱚᱱᱛᱮ ᱫᱚ ᱦᱚᱸᱜᱼᱚᱭ ᱡᱮᱢᱚᱱ ᱫᱟᱜ ᱵᱟᱝ ᱠᱷᱟᱹᱛᱤᱨ ᱥᱮ ᱚᱱᱛᱮ ᱫᱚ ᱞᱟᱹᱭ ᱟᱠᱚ ᱡᱮ ᱟᱹᱰᱤ ᱜᱮ ᱟᱠᱟᱞ ᱦᱤᱛᱳᱜ ᱫᱚ ᱫᱟᱜ ᱵᱟᱝ ᱡᱚᱨᱚ ᱞᱮᱱᱠᱷᱟᱱ ᱟᱵᱚᱱ ᱛᱚ ᱛᱟᱹᱭ ᱨᱮᱦᱚ ᱪᱟᱥ ᱠᱟᱜ ᱛᱟᱵᱚᱱ ᱟᱱᱮᱡ ᱫᱷᱟᱱᱮᱡ ᱢᱮᱱᱟᱜ ᱛᱟᱵᱚᱱ ᱛᱮ ᱱᱤᱭᱟᱹ ᱜᱷᱟᱹᱲᱤᱡ ᱵᱮᱥ ᱜᱮ ᱦᱮᱸᱥᱮ ᱟᱨ ᱚᱱᱛᱮ ᱮ ᱢᱟᱱᱮ ᱦᱩᱲᱩ ᱡᱟᱜᱟ ᱡᱚᱢ ᱧᱩ ᱠᱚᱢ ᱜᱮᱛᱟ ᱠᱚᱣᱟᱹ ᱟᱨ ᱠᱟ ᱪᱟᱥ ᱦᱚᱸ ᱵᱮᱥ ᱵᱟᱝ ᱦᱩᱭᱩᱜᱼᱟ ᱦᱮᱸ ᱵᱟᱝ ᱟᱨ ᱦᱚᱜᱼᱚᱭ ᱥᱮᱨᱢᱟ ᱵᱷᱚᱨᱥᱟ ᱜᱮ ᱨᱮᱜᱮ ᱩᱱᱠᱩ ᱫᱚ ᱛᱟᱱ ᱨᱮᱜᱮ ᱴᱮᱦᱚᱵ ᱠᱟᱛᱮᱜ ᱠᱚ ᱛᱟᱸᱦᱮᱱᱟ ᱦᱮᱸ ᱟᱹᱫᱤ ᱢᱟᱱᱮ ᱚᱱᱠᱟᱱ ᱦᱚᱲ ᱥᱟᱶ ᱛᱟᱦᱞᱮᱢ ᱨᱚᱯᱚᱲ ᱠᱟᱱᱟ ᱥᱮ ᱵᱟᱝ?
ᱚᱱᱠᱟᱱ ᱦᱚᱲ ᱥᱟᱶ ᱛᱚ ᱟᱹᱣᱨᱤᱧ ᱨᱚᱯᱚᱲᱟ ᱦᱤᱛᱳᱜ ᱫᱚ ᱱᱤᱛ ᱫᱷᱟᱹᱨᱤᱡ ᱛᱮ ᱟᱹᱰᱤ ᱟᱹᱰᱤ ᱫᱷᱟᱣ ᱤᱧ ᱨᱚᱯᱚᱲᱟ ᱟᱠᱟᱱᱟ ᱟᱹᱰᱤ ᱜᱟᱱ ᱦᱩᱭᱮᱱ ᱛᱤᱧᱟᱹ ᱨᱚᱯᱚᱲ ᱠᱚ ᱛᱚᱵᱮ ᱝᱠᱟᱱ ᱠᱚ ᱦᱚᱲ ᱥᱟᱶ ᱫᱚ ᱟᱹᱣᱨᱤᱧ ᱨᱚᱯᱚᱲ ᱟᱹᱣᱨᱤᱧ ᱧᱟᱢ ᱠᱚᱣᱟᱹ
ᱦᱚᱸ ᱟᱪᱪᱷᱟ ᱟᱪᱷᱟ ᱟᱪᱷᱟ ᱚᱝᱠᱟ ᱟ ᱨᱚᱯᱚᱲ ᱵᱟᱲᱟ ᱦᱩᱭ ᱱᱟ ᱦᱚᱜᱼᱚᱭ ᱡᱮᱢᱚᱱ ᱟᱵᱚ ᱧᱩ ᱫᱟᱜ ᱠᱚᱫᱚ ᱵᱷᱟᱜᱮ ᱧᱚᱜ ᱢᱮᱱᱟᱜ ᱛᱟᱵᱚᱱᱟ ᱧᱩ ᱫᱟᱜ ᱥᱮ ᱛᱩᱯᱩ ᱫᱟᱜ ᱠᱚ ᱦᱮᱸ ᱥᱮ ᱟᱵᱚ ᱠᱤᱱᱛᱩ ᱚᱱᱛᱮ ᱫᱚ ᱢᱟᱱᱮ ᱧᱩ ᱫᱟᱜ ᱛᱚ ᱫᱩᱨᱮᱨ ᱠᱚᱛᱷᱟ᱾ ᱢᱟᱱᱮ ᱮ ᱵᱟᱝ ᱚᱱᱟ ᱮ ᱪᱟᱥᱵᱟᱥ ᱠᱟᱱᱟ ᱛᱩᱯᱩ ᱦᱚᱸᱛᱚ ᱦᱮᱸ ᱛᱳᱯᱳ ᱫᱟᱜ ᱦᱚᱸ ᱟᱹᱰᱤ ᱠᱚᱥᱴᱚ ᱜᱮᱭᱟ ᱜᱚᱝᱠᱮ ᱾ ᱟᱨ ᱛᱟᱨ ᱚᱝᱠᱟ ᱡᱩᱫᱤᱳ ᱟᱛᱳ ᱨᱮ ᱚᱱᱠᱟ ᱧᱩ ᱫᱟᱜ ᱢᱮᱱᱟᱜ ᱨᱮᱦᱚᱸ ᱦᱟᱱᱮ ᱰᱷᱮᱠᱚᱡ ᱠᱚᱞ᱾ ᱱᱤᱛ ᱦᱟᱹᱵᱤᱡ ᱚᱱᱛᱮ ᱰᱷᱮᱠᱚᱡ ᱠᱚᱞ ᱦᱮᱸ ᱰᱷᱮᱜᱠᱚᱡ ᱠᱚᱞ ᱞᱮᱫᱟ ᱦᱮᱸ ᱰᱷᱮᱠᱚᱡ ᱠᱚᱞ ᱞᱮᱹᱭ ᱫᱟᱠᱚ ᱰᱷᱮᱠᱚᱡ ᱠᱚᱞ ᱠᱷᱟᱹᱛᱤᱨ ᱦᱚᱸ ᱠᱤᱱᱛᱩ ᱫᱟᱜ ᱢᱟᱱᱮ ᱡᱟᱦᱟᱸ ᱥᱮ ᱚᱱᱟ ᱫᱚ ᱠᱤᱱᱛᱩ ᱢᱟᱱᱮ ᱫᱟᱠᱚ ᱯᱚᱧᱪᱟᱥ ᱵᱟᱨ ᱟ ᱥᱟᱴ ᱵᱟᱨ ᱡᱚᱠᱷᱚᱱ ᱰᱷᱮᱜᱠᱚᱡᱟ ᱛᱚᱵᱮᱱᱟ ᱢᱤᱫ ᱫᱷᱟᱣ ᱫᱟᱜ ᱛᱩᱫᱩᱜᱼᱟ ᱦᱮᱸ᱾ ᱟᱨ ᱞᱟᱹᱭ ᱫᱟᱠᱚ ᱚᱱᱟ ᱫᱟᱜ ᱦᱚᱸ ᱧᱩ ᱵᱟᱝ ᱜᱟᱱᱚᱜᱼᱟ ᱥᱚ ᱠᱟᱱᱟ᱾ ᱛᱟᱯᱚᱨᱮ ᱚᱱᱟ ᱤᱭᱟᱹ ᱢᱮᱱᱟᱜ ᱟᱠᱟᱫᱟ᱾ ᱪᱮᱫ ᱠᱚ ᱢᱮᱛᱟᱜᱼᱟ ᱟ ᱢᱮᱬᱦᱮᱫ ᱢᱮᱦᱮᱫ ᱥᱚ ᱠᱟᱱᱟ ᱦᱚᱭ᱾ ᱦᱚᱭ ᱟᱭᱨᱚᱱ ᱟᱨᱠᱤ ᱟᱭᱨᱚᱱ ᱠᱷᱟᱹᱛᱤᱨ ᱜᱮ ᱚᱱᱟ ᱢᱮᱲᱦᱮᱫ ᱢᱮᱲᱦᱮᱫ ᱥᱚ ᱠᱟᱱᱟ ᱚᱱᱠᱟ ᱟᱱᱟᱴ ᱟᱵᱚ ᱚᱱᱛᱮ ᱫᱚ ᱦᱚᱜᱼᱚᱭ ᱚᱱᱮ ᱫᱟᱜ ᱠᱚᱨᱮ ᱫᱚ ᱩᱱᱟᱹᱜ ᱫᱚ ᱥᱚᱢᱚᱥᱥᱟ ᱫᱚ ᱵᱟᱹᱱᱩᱜᱼᱟ ᱦᱮᱸ ᱥᱮ ᱵᱟᱝ ᱜᱚᱝᱠᱮ?
ᱦᱩᱸ ᱟᱵᱚ ᱥᱮᱫ ᱫᱚ ᱚᱱᱠᱟ ᱫᱟᱜ ᱠᱚᱨᱮ ᱛᱚ ᱠᱳᱱᱚ ᱥᱚᱢᱚᱥᱥᱟ ᱵᱟᱹᱱᱩᱜᱼᱟ ᱧᱩ ᱫᱟᱜ ᱦᱚᱸᱵᱚᱱ ᱧᱟᱢ᱾ ᱛᱟ ᱟᱨ ᱵᱮᱱᱟᱣ ᱦᱚᱸᱠᱚ ᱵᱮᱱᱟᱣ ᱠᱟᱜ ᱵᱚᱱᱟ ᱡᱮ ᱟᱛᱳ ᱨᱮ ᱧᱩ ᱞᱟᱹᱜᱤᱫ ᱛᱮ ᱥᱟᱵ ᱢᱟᱨᱥᱟᱞ ᱠᱚ᱾ ᱡᱮ ᱱᱚᱣᱟ ᱜᱮ ᱧᱩᱭ ᱯᱮ ᱱᱚᱣᱟ ᱛᱮᱜᱮ ᱛᱳ ᱯᱳᱱ ᱯᱮ ᱱᱚᱣᱟ ᱛᱮᱜᱮ ᱫᱟᱠᱟ ᱩᱛᱩ ᱠᱚ ᱤᱥᱤᱱ ᱯᱮ ᱟᱫᱚ ᱩᱱᱟᱹᱜ ᱴᱟ ᱵᱟᱹᱧ ᱧᱮᱞ ᱫᱟᱲᱮ ᱛᱚ ᱵᱟᱹᱫ ᱨᱮᱜᱮ ᱵᱟᱠᱚ ᱵᱮᱱᱟᱣ ᱠᱟᱜ ᱵᱚᱱᱟ ᱡᱮ ᱪᱟᱥ ᱞᱟᱹᱜᱤᱫ ᱛᱮᱜᱮ ᱱᱚᱣᱟ ᱛᱮ ᱪᱟᱥ ᱯᱮ ᱤᱭᱟᱹᱭ ᱯᱮ᱾
ᱦᱩᱸ
ᱟᱫᱚ ᱜᱚᱢᱠᱮ ᱢᱮᱫᱴᱟᱝ ᱤᱧ ᱞᱟᱹᱭᱟ?
ᱦᱩᱸ ᱩᱸ
ᱪᱟᱥ ᱞᱟᱹᱜᱤᱫ ᱡᱩᱫᱤ ᱠᱚ ᱮᱢᱟ ᱵᱚᱱᱟ ᱟᱵᱚ ᱵᱟᱹᱫ ᱨᱮ ᱟᱫᱚ ᱚᱸᱰᱮ ᱫᱚ ᱪᱮᱫ ᱠᱟ ᱦᱩᱭᱩᱜᱼᱟ ᱚᱸᱰᱮ ᱫᱚ ᱟᱵᱚ ᱟᱵᱚ ᱦᱚᱲ ᱜᱮᱵᱚᱱ ᱠᱷᱟᱹᱯ ᱯᱟᱹᱨᱤᱜᱼᱟ ᱢᱟᱱᱮ ᱩᱱᱠᱩ ᱫᱚ ᱵᱮᱱᱟᱣ ᱜᱤᱰᱤᱭᱟᱜ ᱫᱟᱹᱲ ᱠᱮᱫᱟᱭ ᱟᱫᱚ ᱟᱢ ᱱᱤᱡᱮᱢ ᱠᱷᱟᱹᱯᱨᱤᱜ ᱞᱮᱟ ᱡᱚᱛᱚ ᱦᱚᱲ ᱜᱮᱛᱚᱢ ᱪᱟᱥ ᱟ ᱞᱮᱭᱟᱭ ᱤᱧᱟᱹᱜ ᱨᱮ ᱛᱩᱜ ᱛᱟᱫ ᱫᱚᱨᱠᱟᱨ ᱞᱮ ᱦᱟᱱᱮ ᱣ ᱤᱧᱟᱹᱜ ᱨᱮ ᱫᱟᱜ ᱫᱚᱨᱠᱟᱨᱟ᱾ ᱟᱫᱚ ᱡᱷᱚᱛᱚ ᱦᱚᱲ ᱚᱱᱠᱟᱢ ᱪᱟᱥ ᱞᱮᱠᱷᱟᱱ ᱟᱫᱚ ᱚᱠᱚᱭᱟᱜ ᱫᱟᱜ ᱫᱚᱢ ᱠᱩᱲᱟᱹ ᱟ ᱴᱟᱭᱤᱢ ᱨᱮᱫᱚ ᱚᱠᱚᱭ ᱦᱚᱸ ᱵᱟᱢ ᱧᱟᱢᱟ᱾
ᱩᱸᱦᱩᱜ ᱩᱸᱦᱩᱜ
ᱯᱟᱹᱨᱤ ᱜᱮ ᱦᱩᱭᱩᱜ ᱛᱟ ᱟᱫᱚᱢ ᱞᱟᱹᱭᱟ ᱥᱟᱞᱟ ᱱᱚᱣᱟᱧ ᱫᱟᱞ ᱨᱟᱹᱯᱩᱫᱟ ᱠᱤᱧ ᱠᱩᱢᱵᱽᱲᱩᱭᱟ ᱚᱱᱠᱟ ᱦᱩᱭᱩᱜ ᱛᱟ ᱟᱫᱚ ᱪᱟᱵᱟᱜᱼᱟ ᱱᱚᱥᱴᱚᱜ
ᱮᱠᱟᱞ ᱮᱠᱟᱞ ᱠᱟᱞ ᱦᱮᱸ ᱱᱚᱣᱟ ᱫᱚ ᱮᱠᱫᱚᱢ ᱡᱚᱛᱷᱟᱛ ᱠᱟᱛᱷᱟ ᱠᱟᱱᱟ ᱚᱱᱟ ᱡᱤᱱᱤᱥᱴᱟᱜ ᱟᱵᱚᱣᱟᱜ ᱥᱟᱱᱛᱟᱲ ᱴᱷᱮᱱ ᱫᱚ ᱟᱹᱰᱤ ᱡᱩᱛ ᱢᱮᱱᱟᱜᱼᱟ ᱟᱹᱰᱤ ᱡᱳᱨ᱾ ᱢᱟᱱᱮ ᱩᱱᱤ ᱞᱮᱹᱭᱟᱭ᱾ ᱦᱮᱸ ᱮᱸ ᱢᱟᱱᱮ ᱟᱹᱰᱤ ᱡᱩᱨ ᱧᱮᱞᱚᱜᱼᱟ ᱟᱹᱰᱤ ᱡᱩᱨ ᱥᱟᱨᱤ ᱧᱮᱞ ᱵᱟᱲᱟ ᱦᱩᱭ ᱟᱠᱟᱱᱟ ᱟᱯᱱᱟᱨ ᱠᱚ ᱜᱟᱛᱮ ᱠᱚᱣᱟᱜ ᱯᱟᱦᱴᱟ ᱠᱷᱚᱱᱟᱜ ᱚᱱᱠᱟ ᱧᱮᱞ ᱦᱩᱭ ᱟᱠᱟᱱᱟ ᱥᱮ ᱟᱡ ᱛᱚ ᱵᱟᱭ ᱵᱟᱝ ᱟᱭᱟᱜ ᱵᱟᱝ ᱦᱳᱭᱳᱜ ᱠᱟᱱᱟ ᱚᱠᱚᱭᱭᱟᱜ ᱦᱚ ᱵᱟᱭ ᱦᱳᱭ ᱦᱮᱸᱵᱟᱝ ᱚᱱ‌ᱚ ᱚᱝᱠᱟ ᱠᱮᱯᱟᱨ ᱴᱷᱤᱠ ᱜᱤᱭᱟ᱾ ᱚᱱᱟ ᱠᱚᱫᱚ ᱵᱟᱝ ᱴᱷᱤᱠ ᱠᱟᱱᱟ ᱠᱟᱨᱚᱱ ᱟᱵᱚ ᱫᱚ ᱡᱟᱦᱟᱸ ᱴᱩᱠᱩᱱ ᱵᱚᱱ ᱧᱟᱢ ᱠᱟᱜᱼᱟ ᱚᱱᱟᱜᱮ ᱡᱚᱛᱚ ᱦᱚᱲ ᱜᱮᱛᱚ ᱟ ᱡᱟᱜᱟᱣ ᱡᱚᱛᱚᱱ ᱠᱟᱛᱮᱜ ᱵᱚᱱ ᱫᱚᱦᱚ ᱨᱮᱱᱟᱜ ᱵᱚᱱ ᱨᱤᱠᱟᱹᱭ ᱢᱟ ᱦᱮᱸ ᱵᱟᱝ ᱮᱱᱛᱮ ᱟᱢ ᱚᱱᱟ ᱛᱟ ᱵᱟᱝ ᱠᱟᱛᱮᱜ ᱟᱫᱚ ᱪᱤᱠᱟᱹᱭᱮᱫ ᱟᱢ ᱵᱟᱹᱲᱤᱡ ᱜᱤᱰᱤ ᱠᱟᱜ ᱥᱟᱱᱟᱢᱟᱜ ᱵᱟᱹᱲᱤᱡ ᱵᱤ ᱠᱟᱛᱮ ᱡᱟᱦᱟᱱᱟᱜ ᱞᱟᱵᱷ ᱦᱩᱭᱩᱜᱼᱟ ᱠᱤ ᱪᱮᱫ ᱫᱚ ᱵᱟᱝ ᱦᱳᱭᱳᱜᱼᱟ ᱥᱮ᱾
ᱞᱟᱵᱷ ᱫᱚ ᱦᱮᱸ ᱞᱟᱵᱷ ᱫᱚ ᱵᱟᱝ ᱦᱩᱭᱩᱜᱼᱟ ᱜᱚᱢᱠᱮ ᱟᱫᱚ ᱪᱮᱫᱠᱟ ᱟᱫᱚ ᱱᱚᱰᱮ ᱫᱚ ᱦᱩᱭᱩᱜ ᱠᱟᱱᱟ ᱤᱧᱟᱹᱜ ᱡᱚᱠᱷ ᱠᱷᱚᱱ ᱵᱟᱝ ᱦᱳᱭᱳᱜᱼᱟ ᱟᱫᱚ ᱚᱠᱚᱭᱟᱜ ᱦᱚᱸ ᱟᱞᱚ ᱦᱳᱭᱳᱜᱼᱟ ᱢᱟ ᱚᱝᱠᱟ ᱫᱚ ᱦᱳᱭᱳᱜ ᱠᱟᱱᱟ ᱡᱮ ᱟᱵᱚ ᱟᱵᱚᱜᱮ ᱵᱟᱵᱚᱱ ᱴᱷᱤᱠᱟ ᱟᱫᱚ ᱠᱚ ᱞᱟᱹᱭᱟ ᱱᱚᱸᱰᱮᱱ ᱠᱚ ᱦᱚᱲ ᱫᱚ ᱪᱮᱫ ᱦᱚᱸ ᱮᱢ ᱵᱟᱭ ᱜᱟᱱᱚᱜᱼᱟ ᱪᱮᱫᱟᱜ ᱥᱮ ᱮᱢ ᱠᱟᱛᱮᱫ ᱨᱮᱦᱚᱸ ᱱᱩᱠᱩ ᱫᱚ ᱠᱳᱢᱵᱩᱲᱳ ᱦᱚᱪᱚᱭᱟᱠᱚ ᱥᱮ ᱟᱠᱚ ᱜᱮᱠᱚ ᱫᱟᱞ ᱨᱟᱹᱯᱩᱫᱟᱠᱚ ᱥᱮᱠᱚ ᱪᱤᱠᱟᱹᱭᱟ᱾ ᱚᱱᱠᱟ ᱞᱮᱠᱟᱛᱮ ᱟᱫᱚ ᱟᱵᱚ ᱫᱚ ᱡᱟᱦᱟᱱᱟᱜ ᱠᱚ ᱥᱩᱵᱤᱫᱷᱟ ᱠᱚ ᱦᱚᱭᱛᱳ ᱵᱟᱵᱚᱱ ᱧᱟᱢᱟ ᱚᱸᱰᱮ ᱠᱷᱚᱱ ᱫᱚ ᱟᱨᱠᱤ ᱚᱠᱟ ᱴᱷᱮᱱ ᱠᱷᱚᱱ ᱠᱚ ᱮᱢ ᱞᱮᱫᱟ
ᱦᱮᱸ ᱚ ᱱᱚᱣᱟ ᱠᱟᱛᱷᱟ ᱠᱟᱱ ᱜᱮᱭᱟ ᱛᱚ ᱛᱟᱦᱚᱞᱮ ᱜᱚᱝᱠᱮ ᱦᱚᱜᱼᱚᱭ ᱮ ᱱᱟᱦᱟᱜ ᱫᱤᱱ ᱨᱮᱫᱚ ᱡᱩᱫᱤ ᱵᱚᱱ ᱧᱮᱞᱟ ᱦᱮᱸᱥᱮ ᱢᱟᱱᱮ ᱠᱤᱱᱛᱩ ᱥᱮᱫᱟᱭ ᱨᱮᱫᱚ ᱟᱵᱚ ᱱᱟᱦᱟᱜ ᱫᱤᱱ ᱩᱱᱟ. ᱜ ᱵᱚᱱ ᱪᱟᱥᱮᱫ ᱨᱮᱦᱚᱸ ᱦᱮᱸ ᱥᱮ ᱚᱱᱟ ᱛᱮᱜᱮ ᱟᱨᱦᱚᱸ ᱵᱟᱵᱚᱱ ᱡᱚᱢ ᱟᱱᱴᱟᱜ ᱠᱟᱱᱟ ᱢᱮᱱᱠᱷᱟᱱ ᱥᱮᱫᱟᱭ ᱫᱚ ᱠᱤᱱᱛᱩ ᱩᱱᱟᱹᱜ ᱦᱚᱸ ᱵᱟᱝᱠᱚ ᱪᱟᱥ ᱠᱤᱭᱟᱹ ᱵᱚᱪᱷᱚᱨ ᱨᱮ ᱢᱤᱫ ᱫᱷᱟᱣ ᱜᱮᱠᱚ ᱪᱟᱥ ᱜᱮᱭᱟ ᱮᱱᱛᱮ ᱨᱮᱦᱚᱸ ᱚᱱᱟ ᱛᱮᱜᱮ ᱡᱚᱢ ᱠᱟᱛᱮᱫ ᱠᱚ ᱛᱟᱦᱮᱸ ᱠᱚᱜᱼᱟ ᱦᱮ ᱵᱟᱝ ᱩᱳᱱᱳ ᱮᱴᱠᱮᱴᱚᱬᱮ ᱵᱟᱝ ᱦᱩᱭᱩᱜ ᱠᱟᱱ ᱛᱟᱠᱚ ᱛᱟᱦᱮᱸ ᱦᱮᱸ ᱥᱮ ᱵᱟᱝ ᱱᱟᱦᱟᱜ ᱟᱫᱚ ᱟᱵᱚ ᱵᱟᱨ ᱫᱷᱟᱣ ᱵᱚᱱ ᱪᱟᱥᱮᱜᱼᱟ ᱮᱱᱛᱮ ᱨᱮᱦᱚᱸ ᱦᱟᱱᱟ ᱮᱴᱠᱮᱴᱚᱬᱮ ᱱᱚᱣᱟ ᱮᱴᱠᱮᱴᱚᱬᱮ ᱢᱮᱱᱟᱜ ᱠᱟᱫᱟ ᱵᱚᱱ ᱦᱮ ᱥᱮ ᱵᱟᱝ
ᱦᱮ ᱟᱫᱚ ᱦᱮᱛᱟᱨ ᱫᱚ ᱟᱵᱚ ᱫᱚ ᱪᱮᱫ ᱠᱷᱟᱹᱛᱤᱨ ᱚᱱᱠᱟ ᱮᱴᱠᱮᱛᱚᱲᱮ ᱟᱵᱚ ᱫᱚ ᱱᱤᱛᱚᱜ ᱫᱚ ᱥᱚᱵᱽ ᱥᱚᱢᱚᱭ ᱪᱮᱫ ᱮᱢ ᱞᱟᱹᱭᱟ ᱞᱟᱦᱟᱛᱮᱱ ᱦᱚᱲ -ᱛᱚ ᱥᱚᱵᱽ ᱥᱚᱢᱚᱭ ᱩᱱᱠᱩ ᱫᱚ ᱨᱟᱹᱥᱠᱟᱹ ᱠᱷᱩᱥᱤ ᱯᱷᱩᱨᱛᱤ ᱨᱮᱠᱚ- -ᱛᱟᱦᱮᱸ ᱠᱚᱜᱼᱟ ᱚᱱᱟ ᱜᱮᱠᱚ ᱪᱮᱥᱴᱟ ᱜᱮᱭᱟ ᱪᱮᱫᱟᱜ ᱥᱮ ᱥᱮᱫᱟᱭ ᱫᱚ ᱡᱟᱸᱦᱟ ᱜᱮᱠᱚ ᱪᱟᱥ ᱠᱟᱫᱟ ᱨᱚᱦᱚᱭ ᱠᱟᱫᱟ ᱠᱚ ᱵᱟᱝᱜᱤ ᱠᱟᱹᱢᱤ ᱠᱟᱫᱟ ᱠᱚ ᱡᱟᱦᱟᱸ ᱥᱮᱫ ᱨᱮ ᱟᱹᱭᱩᱵ ᱟᱠᱟᱱ ᱥᱮ -ᱞᱟᱜᱽᱬᱮ ᱠᱚ ᱮᱱᱮᱡ ᱜᱮᱭᱟ ᱢᱤᱫᱴᱟᱝ ᱢᱚᱱᱮ ᱯᱷᱩᱨᱛᱤ ᱠᱟᱹᱢᱤ ᱞᱟᱸᱜᱟ ᱠᱟᱱᱟ ᱠᱚ ᱡᱟᱦᱟᱸ ᱚᱱᱟ ᱞᱟᱸᱜᱟ ᱤᱭᱟᱹ ᱠᱷᱟᱹᱛᱤᱨ ᱟᱨᱠᱤ ᱢᱟᱱᱮ ᱞᱟᱸᱜᱟ ᱵᱟᱝ ᱵᱩᱡᱷᱟᱹᱣ ᱠᱷᱟᱹᱛᱤᱨ ᱠᱟᱹᱡ ᱠᱚ ᱨᱟᱹᱥᱠᱟᱹ ᱠᱮᱭᱟ᱾ ᱢᱚᱱᱮᱨᱮ ᱨᱟᱹᱥᱠᱟᱹ ᱛᱟᱦᱮᱸ ᱞᱮᱱᱠᱷᱟᱱ ᱞᱟᱸᱜᱟ ᱦᱚᱸ ᱵᱟᱝ ᱵᱩᱡᱷᱟᱹᱜᱼᱟ ᱦᱮᱸ ᱥᱮ ᱵᱟᱝ ᱟᱫᱚ ᱦᱮᱛᱟᱨ ᱫᱚ ᱪᱤᱠᱟᱹ ᱠᱟᱱᱟ ᱦᱮᱛᱟᱨ ᱫᱚ ᱟᱹᱰᱤ ᱦᱚᱲ ᱞᱟᱹᱭ ᱫᱟᱭ ᱤᱧ ᱫᱚ ᱪᱮᱫ ᱤᱧ ᱞᱟᱹᱭᱟ ᱤᱧ ᱫᱚ ᱟᱨᱚ ᱦᱩᱭᱩᱜ ᱛᱤᱧ ᱢᱟ ᱱᱚᱣᱟ ᱟᱨᱚᱧ ᱪᱟᱥ ᱤᱫᱤ ᱢᱟ ᱟᱨᱚ ᱱᱚᱣᱟᱧ ᱟᱹᱠᱷᱨᱤᱧ -ᱟᱹᱠᱷᱨᱤᱧ ᱢᱟ ᱟᱨᱦᱚᱸ ᱱᱚᱣᱟᱧ ᱨᱚᱦᱚᱭᱟ ᱦᱟᱱᱟᱧ ᱨᱚᱦᱚᱭᱟ ᱢᱟᱱᱮ ᱱᱤᱛᱚᱜ ᱫᱚ ᱟᱵᱚ ᱫᱚ ᱠᱷᱟᱠᱛᱟᱨ ᱨᱮ ᱢᱮᱱᱟᱜ ᱵᱚᱱᱟ ᱞᱟᱦᱟᱛᱮ ᱯᱟᱹᱦᱤᱞ ᱦᱚᱲ ᱫᱚ ᱠᱷᱟᱠᱛᱟᱨ ᱨᱮ ᱵᱟᱠᱚ ᱛᱟᱦᱮᱸ ᱠᱟᱱᱟ ᱚᱱᱟ ᱢᱤᱫᱴᱟᱝ ᱠᱟᱛᱷᱟ ᱦᱤᱡᱩᱜ ᱠᱟᱱᱟ ᱦᱮᱸ ᱥᱮ ᱵᱟᱝ
ᱦᱳᱭ ᱦᱳᱭ ᱱᱚᱣᱟ ᱢᱟ ᱮᱠᱫᱚᱢ ᱥᱟᱹᱨᱤ ᱠᱟᱛᱷᱟ ᱠᱟᱱᱟ ᱵᱟᱝ ᱪᱮᱫ ᱵᱟᱝ ᱠᱟᱱᱟ ᱛᱚᱵᱮ ᱱᱟᱦᱟᱜ ᱫᱤᱱ ᱨᱮᱫᱚ ᱚᱱᱮ ᱥᱟᱨᱤ ᱠᱟᱛᱷᱟ ᱚᱱᱟ ᱡᱟᱦᱟᱢ- ᱛᱩᱩᱞᱩᱡ ᱠᱟᱜᱼᱟ ᱥᱮ ᱱᱟᱦᱟᱜ ᱫᱤᱱ ᱟᱨ ᱥᱮᱫᱟᱭ ᱨᱮᱱᱟᱜ ᱠᱟᱛᱷᱟ ᱟᱹᱰᱤ ᱡᱚᱛᱷᱟ ᱟᱰᱤ ᱱᱟᱯᱟᱭᱮᱢ ᱛᱩᱞᱩᱡ ᱟᱠᱟᱫ ᱛᱟᱞᱟᱝᱼᱟ ᱟᱫᱚ ᱮᱱᱛᱮᱫ ᱱᱟᱦᱟᱜ ᱫᱤᱱ ᱨᱮᱫᱚ ᱥᱟᱹᱨᱤ ᱠᱟᱛᱷᱟ ᱵᱚᱞᱛᱮ ᱩᱱᱟᱹᱜ ᱟᱨᱚ ᱡᱟ. ᱡᱟᱹᱱᱤᱡ ᱠᱷᱟᱱᱪᱚ ᱡᱟᱹᱥᱛᱤ ᱪᱟᱥ ᱡᱟᱛᱮ ᱯᱷᱚᱞᱚᱱ ᱦᱩᱭᱩᱜ ᱚᱱᱟ ᱠᱷᱟᱹᱛᱤᱨ ᱩᱱᱟᱹᱜ ᱵᱤᱥ ᱵᱚᱱ ᱮᱢᱟᱜ ᱠᱟᱱᱟ ᱦᱮᱸ ᱵᱟᱝ ᱞᱟᱦᱟᱛᱮᱢᱟ ᱩᱱᱟᱹᱜ ᱵᱤᱥ ᱚᱱᱟ ᱢᱟᱱᱮ ᱵᱤᱥ ᱜᱮ ᱵᱟᱠᱚ ᱵᱮᱵᱚᱦᱟᱨ ᱜᱮᱭᱟ ᱥᱩᱫᱩ- ᱟᱱᱟ ᱡᱟᱦᱟᱸ ᱪᱟ. ᱛ ᱵᱚᱭᱥᱟᱠᱷ ᱠᱚ ᱦᱮᱸ ᱥᱮ
ᱦᱩᱸ ᱦᱩ ᱦᱮᱸ ᱦᱮᱸ ᱞᱟᱦᱟ ᱛᱮᱫᱚ ᱚᱱᱮ ᱡᱚᱭᱵᱚ ᱜᱮ ᱟᱫᱚ ᱦᱮᱛᱟᱨ ᱛᱚᱠᱷᱚᱱ ᱫᱚ ᱨᱟᱥᱟᱭᱱᱤᱠ ᱢᱟᱥᱟᱭᱚᱱᱤᱠ ᱩᱱᱟᱹᱜ ᱫᱚ ᱵᱟᱠᱚ ᱤᱭᱟᱹ ᱠᱮᱭᱟ ᱟᱨᱠᱤ ᱵᱟᱠᱚ ᱮᱢ ᱠᱮᱭᱟ ᱟᱨ ᱛᱚᱠᱷᱚᱱ ᱫᱚ ᱵᱟᱝ ᱛᱟᱦᱮᱡ ᱠᱟᱱᱟ ᱩᱱᱟᱹᱜ ᱜᱟᱱ ᱮᱢ ᱞᱮᱠᱟᱱ ᱡᱤᱱᱤᱥ ᱦᱚᱸᱛᱚ ᱵᱟᱝ ᱛᱟᱦᱮᱸ ᱠᱟᱱ ᱛᱟᱠᱚᱣᱟ ᱡᱮ ᱵᱤᱥ ᱰᱨᱟᱢ ᱛᱟᱦᱮᱡᱸ ᱠᱟᱱᱟ᱾ ᱥᱮ ᱡᱟᱦᱟᱱᱟᱜ ᱛᱟᱦᱮᱸ ᱠᱟᱱᱟ ᱚᱱᱠᱟᱱᱟᱜ ᱠᱚ ᱛᱚ ᱞᱟᱦᱟᱛᱮ ᱩᱱᱫᱤᱱ ᱫᱚ ᱵᱟᱝ ᱛᱟᱦᱮᱸᱡ ᱠᱟᱱᱟ᱾
ᱦᱩᱸ ᱦᱩᱸ
ᱚᱱᱟ ᱠᱟᱛᱷᱟ ᱠᱟᱱ ᱜᱮ ᱟᱫᱚ ᱱᱟᱦᱟᱜ ᱱᱮᱛᱟᱨ ᱫᱚ ᱥᱮᱨᱚᱠᱚᱢ ᱵᱚᱞᱛᱮ ᱢᱟᱱᱮ ᱛᱤᱱᱟᱹᱜ ᱜᱮᱵᱚᱱ ᱪᱟᱥᱵᱟᱥ ᱵᱚᱱ ᱡᱟᱹᱥᱛᱤᱜᱼᱟ ᱩᱱᱟᱹᱜ ᱟᱨᱚ ᱚᱵᱷᱟᱵ ᱡᱟᱹᱥᱛᱤᱜ ᱠᱟᱱ ᱛᱟᱵᱚᱱᱟ ᱦᱮᱵᱟᱝ
ᱦᱮᱸ ᱚᱵᱷᱟᱵ ᱡᱟᱹᱥᱛᱤᱜ ᱠᱟᱱᱟ ᱵᱟᱝ ᱫᱚ ᱵᱟᱝ ᱦᱮᱸ ᱡᱮᱢᱚᱱ ᱱᱚᱜᱼᱚᱭ ᱠᱷᱟᱠ ᱢᱮᱱᱟᱜ ᱵᱚᱱᱟ ᱚᱱᱟ ᱟᱨᱠᱤ ᱡᱮᱢᱚᱱ ᱧᱟᱢ ᱠᱟᱛᱮ ᱛᱮᱫ ᱨᱮᱦᱚᱸ ᱟᱨᱦᱚᱸ ᱫᱚᱨᱠᱟᱨ ᱟᱨᱦᱚᱸ ᱫᱚᱨᱠᱟᱨ ᱟᱫᱚ ᱠᱷᱟᱠᱛᱟ ᱪᱷᱟᱲᱟ ᱫᱚ ᱪᱮᱫ ᱠᱟᱱᱟ? ᱦᱩᱸ ᱟᱨ ᱡᱮᱢᱚᱱ ᱞᱟᱦᱟᱛᱮ ᱦᱩᱸ ᱞᱟᱦᱟ ᱛᱮ ᱡᱮᱢᱚᱱ ᱵᱟᱹᱫᱽ ᱨᱮ ᱪᱮᱫ ᱞᱮᱠᱟ ᱦᱟᱹᱠᱩ ᱠᱚ ᱜᱚᱝᱜᱷᱟ ᱠᱚ ᱨᱚᱠᱚᱡᱽ ᱠᱚ ᱠᱟᱴᱠᱚᱢ ᱠᱚ ᱜᱟᱹᱡᱤ ᱠᱚ ᱧᱟᱢ ᱠᱚᱜᱼᱟ᱾ ᱦᱮᱸᱛᱟᱛ ᱱᱮᱛᱟᱨ ᱫᱚ ᱵᱟᱠᱚ ᱧᱟᱢᱚᱜ ᱠᱟᱱᱟ ᱱᱮᱛᱟᱨ ᱫᱚ ᱚᱱᱮ ᱨᱟᱥᱟᱭᱱᱤᱠ ᱡᱮᱵᱚᱱ ᱵᱮᱵᱚᱦᱟᱨᱮᱫᱟ ᱵᱤᱥ ᱨᱮ ᱢᱚᱥᱞᱟ ᱨᱮ ᱡᱚᱛᱚᱵᱚᱱ ᱜᱚᱡ
ᱦᱮᱸ ᱦᱮᱸ ᱦᱳᱭ ᱮᱠᱟᱞ ᱮᱠᱟᱞ ᱟᱨ ᱜᱚᱝᱠᱮ ᱥᱩᱫᱩ ᱩᱱᱠᱩ ᱫᱚ ᱵᱟᱝ ᱚᱱᱟ ᱥᱟᱶᱛᱮ ᱟᱵᱚᱦ ᱦᱚᱸ ᱡᱟᱦᱟᱸ ᱠᱤᱪᱷᱩ ᱟᱱᱟᱡᱽ ᱠᱚᱵᱚᱱ ᱨᱚᱦᱚᱭᱮᱫᱼᱟ ᱥᱮ ᱟᱱᱟᱡᱽ ᱦᱚᱸ ᱠᱤᱱᱛᱩ ᱟᱵᱚ ᱦᱚᱸᱵᱚᱱ ᱡᱚᱢᱮᱫᱼᱟ᱾ ᱟᱫᱚ ᱚᱱᱟ ᱡᱟᱦᱟᱸ ᱵᱚᱱ ᱡᱚᱢᱫᱟ ᱠᱤᱱᱛᱩ ᱵᱤᱥ ᱜᱮᱵᱚᱱ ᱡᱚᱢᱮᱫ ᱞᱮᱠᱟᱧ ᱢᱚᱢᱮ ᱞᱮᱠᱟᱧ ᱢᱚᱱᱮᱭ-ᱟ ᱤᱧ ᱫᱚ᱾
ᱦᱮᱸ ᱦᱮᱸ ᱦᱮᱸ ᱵᱤᱥ ᱛᱚ ᱵᱤᱥ ᱜᱮᱵᱚᱱ ᱚᱱᱮ ᱠᱤᱨᱤᱧ ᱟᱹᱷᱨᱤᱧ ᱠᱟᱛᱮᱜ ᱡᱚᱢ ᱢᱟᱱᱮ ᱜᱮ ᱵᱮᱥ᱾ ᱟᱢ ᱡᱩᱫᱤ ᱚᱲᱟᱜ ᱨᱮ ᱡᱟᱦᱟᱸᱜᱮ ᱡᱟᱦᱟᱸ ᱴᱩᱠᱩ ᱚᱲᱟᱜ ᱞᱟᱹᱜᱤᱫ ᱡᱩᱫᱤ ᱡᱟᱦᱟᱱᱟᱜᱮᱢ ᱨᱚᱦᱚᱭ ᱡᱚᱝᱟ ᱥᱚᱵᱡᱤ ᱠᱚ ᱟᱱᱟᱡᱽ ᱠᱚ ᱛᱟᱦᱚᱞᱮ ᱚᱱᱟ ᱠᱚᱫᱚ ᱟᱢ ᱱᱤᱡᱮᱛᱮ ᱡᱟᱦᱟᱸᱜᱮ ᱵᱷᱟᱜᱮ ᱵᱷᱟᱵ ᱛᱮᱜᱮ ᱤᱭᱟᱹ ᱠᱟᱛᱮᱫ ᱮᱢ ᱡᱚᱢᱟ ᱟᱨ ᱡᱟᱦᱟᱸᱭ ᱚᱠᱚᱭ ᱠᱚ ᱟᱹᱷᱨᱤᱧᱟ ᱛᱮᱦᱤᱧ ᱜᱮ ᱵᱤᱥ ᱦᱟᱛᱟᱣ ᱢᱮ ᱜᱟᱯᱟᱜ ᱜᱮ ᱟᱹᱠᱷᱨᱤᱧ ᱤᱫᱤ ᱢᱮ᱾
ᱦᱳᱭ ᱟᱫᱚ ᱜᱚᱢᱠᱮ ᱚᱱᱟ ᱚᱱᱟ ᱚᱱᱟᱜᱮᱛᱚ ᱛᱮᱦᱮᱸᱧ ᱦᱩᱰᱤᱧ ᱦᱩᱰᱤᱧ ᱡᱚᱞᱮᱱᱟ ᱜᱟᱯᱟ ᱛᱮᱜᱮ ᱢᱟᱱᱮ ᱪᱚᱵᱽᱵᱤᱥ ᱜᱷᱚᱱᱴᱟ ᱛᱮᱜᱮ ᱪᱤᱠᱟᱹᱛᱮ ᱩᱱᱟᱹᱜ ᱢᱟᱨᱟᱝ ᱢᱟᱨᱟᱝ ᱥᱮ ᱥᱩᱞᱮᱴ ᱦᱩᱭᱩᱜᱼᱟ ᱞᱟᱹᱭᱢᱮ ᱢᱟ᱾ ᱱᱚᱜᱼ ᱱᱚᱝᱠᱟ ᱠᱟᱛᱮ ᱛᱚᱵᱮᱱᱟ ᱱᱚᱝᱠᱟᱢ ᱤᱫᱤ ᱞᱮᱠᱷᱟᱱ ᱫᱚ ᱢᱟᱱᱮ
ᱦᱩᱸ
ᱦᱚᱲᱠᱚ ᱦᱟᱛᱟᱣᱟ ᱟᱨ ᱦᱚᱲ ᱡᱟᱦᱟᱸ ᱛᱤᱱᱟᱹᱜ ᱫᱟᱢᱮᱢ ᱞᱟᱹᱭᱟ ᱩᱱᱟᱹᱜ ᱫᱟᱢ ᱛᱮᱜᱮ ᱠᱚ ᱦᱟᱛᱟᱣᱟ᱾
ᱦᱩᱸ ᱠᱩᱥᱤᱭᱟᱜᱼᱟ ᱠᱚ ᱚᱱᱟᱜᱮ ᱚᱱᱮ ᱵᱤᱥ ᱢᱟᱞ ᱜᱮᱠᱚ ᱠᱩᱥᱤᱭᱟᱜᱼᱟ ᱦᱮᱸ ᱥᱮ ᱵᱟᱝ
ᱦᱩᱸ ᱦᱩᱸ ᱠᱤᱱᱛᱩ ᱵᱟᱠᱚ ᱵᱩᱡᱟ ᱡᱮ ᱠᱤᱱᱛᱩ ᱵᱟᱠᱚ ᱵᱩᱡᱟ ᱪᱤᱠᱟᱹᱛᱮ ᱱᱚᱝᱠᱟ ᱫᱚ ᱛᱮᱭᱟᱨ ᱧᱚᱜ ᱟᱠᱟᱱᱟ ᱦᱮᱸ ᱵᱟᱝ
ᱦᱮᱸ ᱚᱱᱟ ᱫᱚ ᱵᱟᱠᱚ ᱧᱮᱞᱟ ᱱᱩᱠᱩ ᱫᱚ ᱚᱱᱮ ᱢᱮᱫ ᱤᱭᱟᱹ ᱠᱚ ᱧᱮᱞᱟ ᱢᱮᱸᱫ ᱨᱮᱱᱟᱜ ᱠᱩᱥᱤ ᱢᱮᱸᱫ ᱚᱠᱟᱴᱟᱜ ᱮ ᱠᱩᱥᱤᱭᱟᱜ ᱠᱟᱱᱟ ᱟᱨᱠᱤ ᱚᱱᱟᱴᱟᱜ ᱠᱩᱥᱤ᱾ ᱢᱚᱱᱮ ᱨᱮᱛ ᱢᱚᱱᱮ ᱛᱮᱫᱚ ᱵᱟᱠᱚ ᱵᱩᱡᱷᱟᱹᱣᱟ ᱚᱱᱮ ᱢᱮᱸᱫ ᱛᱮᱠᱚ ᱧᱮᱞᱟ᱾
ᱮᱠᱟᱞ ᱞᱮᱠᱟ ᱟᱨᱦᱚᱸ ᱚᱱᱟ ᱠᱚᱫᱚ ᱡᱚᱛᱚ ᱠᱷᱱᱟᱜ ᱵᱟᱹᱲᱤᱡᱚᱜᱼᱟ᱾ ᱡᱚᱠᱷᱚᱱ ᱢᱮᱫᱛᱮ ᱢᱟᱱᱮ ᱠᱟᱛᱷᱟ ᱜᱟᱢᱠᱮ ᱮᱢᱱᱤ ᱠᱟᱛᱷᱟ ᱨᱮᱠᱚ ᱞᱟᱹᱭ ᱠᱟᱜ ᱞᱟᱹᱭ ᱡᱮ ᱵᱟᱯᱞᱟ ᱚᱲᱟᱜ ᱨᱮ ᱱᱚᱝᱠᱟ ᱞᱮ ᱪᱟᱞᱟᱣᱟ ᱞᱟᱹᱫᱟᱭ ᱛᱟᱦᱚᱞᱮ ᱛᱤᱱᱟᱹᱜ ᱜᱟᱱ ᱚᱱᱟ ᱡᱤᱞ ᱦᱟᱹᱠᱩ ᱥᱮ ᱡᱮ ᱮᱢ ᱡᱚᱢ ᱫᱟᱲᱮᱭᱟᱜᱼᱟ ᱩᱱᱟᱹᱜ ᱜᱟᱱᱤᱧ ᱡᱚᱢ ᱫᱟᱲᱮᱭᱟᱜᱼᱟ᱾ ᱮᱢᱟ ᱫᱮ ᱠᱟᱱᱠᱚ ᱡᱚᱢ ᱢᱮ ᱟᱫᱚ ᱮᱱᱛᱮ ᱢᱟᱱᱮ ᱟᱱᱟᱞᱚᱥ ᱠᱚ ᱡᱚᱢ ᱢᱮ᱾ ᱢᱮᱫ ᱛᱮᱜᱮ ᱵᱤ ᱵᱤ ᱵᱩᱡᱷᱟᱹᱣᱮᱫᱼᱟ ᱡᱚᱢ ᱨᱮᱱᱟᱜ ᱫᱚ ᱰᱷᱚᱝ ᱵᱟᱹᱱᱩᱜᱼᱟ ᱢᱮᱫ ᱛᱮᱜᱮ ᱢᱟᱱᱮ ᱦᱟᱱᱟ ᱡᱚᱢᱟ ᱱᱟᱦᱟᱧ ᱡᱚᱢᱟ ᱚᱦᱚᱸᱱᱚᱝᱠᱟ ᱵᱮᱯᱟᱨ᱾ ᱞᱟᱹᱭ ᱡᱚᱝ ᱛᱤᱱᱟᱹᱜ ᱥᱩᱨᱠᱴ ᱦᱮᱸ ᱜᱚᱝᱠᱮ ᱞᱟᱹᱭᱢᱮ?
ᱵᱟᱝ ᱞᱟᱹᱭ ᱞᱮᱛᱟᱢ ᱟᱢ
ᱞᱟᱹᱭᱫᱤᱧ ᱞᱟᱹᱭ ᱡᱚᱝ ᱛᱤᱱᱟᱹᱜ ᱥᱤᱵᱤᱞᱟ ᱠᱤᱱᱛᱩ ᱚᱱᱟ ᱫᱚ ᱨᱤᱭᱮᱞᱤ ᱱᱤᱛᱟᱹ ᱫᱚ ᱩᱱᱟᱹᱜ ᱫᱚ ᱵᱟᱝ ᱥᱚᱦᱚᱡᱟ ᱦᱮᱸ ᱵᱟᱝ
ᱦᱮᱸ ᱦᱮᱸ ᱦᱮᱸ ᱵᱷᱟᱜᱤ ᱜᱮ ᱴᱷᱤᱠ ᱜᱮᱢ ᱞᱟᱹᱭ ᱟᱠᱟᱫᱟ ᱮᱠᱟᱞ ᱚᱱᱟ᱾
ᱠᱤᱪᱷᱩ ᱞᱮᱭ ᱯᱟᱨᱚᱢ ᱜᱚᱜ ᱠᱟ ᱟᱢ᱾
ᱦᱩᱸ ᱢᱚᱪᱟᱛᱮ ᱞᱟᱹᱭ ᱫᱚ ᱪᱮᱫ ᱠᱟᱱᱟ ᱡᱚᱛᱚ᱾ ᱡᱚᱛᱚ ᱜᱮᱢ ᱞᱟᱹᱭ ᱫᱟᱲᱮᱜᱼᱟ ᱟᱨ ᱜᱚᱢᱠᱮ ᱦᱮᱸᱮᱛᱟᱨ ᱟᱵᱚ ᱫᱚ ᱵᱤᱥ ᱵᱚᱱ ᱡᱚᱢᱮᱫ᱾ ᱛᱮ ᱧᱮᱞ ᱢᱮ ᱦᱮᱸᱮᱛᱟᱨ ᱫᱚ ᱵᱤᱥᱤ ᱫᱤᱱ ᱦᱚ ᱩᱱᱫᱤᱱ ᱵᱟᱵᱚᱱ ᱵᱟᱧᱪᱟᱜ ᱠᱟᱱᱟ ᱞᱟᱦᱟᱛᱮᱱ ᱡᱮᱢᱚᱱ ᱦᱟᱲᱟᱢ ᱵᱩᱲᱦᱤ᱾ ᱟᱹᱰᱤ ᱫᱤᱱ ᱵᱟᱧᱪᱟᱣ ᱠᱚ ᱛᱟᱦᱮᱸ ᱠᱚᱜᱼᱟ ᱟᱨᱠᱤ᱾
ᱮᱠᱟᱞ ᱮᱠᱟᱞ ᱱᱚᱣᱟ ᱫᱚ ᱱᱚᱣᱟ ᱫᱚ ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱟᱠᱟᱫᱟ ᱦᱮᱸ᱾ ᱴᱟᱜ ᱫᱚ ᱟᱹᱰᱤ ᱱᱟᱯᱟᱭ ᱠᱟᱛᱷᱟᱢ ᱥᱟᱵ ᱨᱟᱠᱟᱵ ᱠᱟᱜᱼᱟ ᱱᱟᱦᱟᱜ ᱫᱤᱱ ᱫᱚ᱾ ᱛᱳ ᱢᱟᱱᱮ ᱡᱟᱦᱟᱸ ᱟᱵᱚᱣᱟᱜ ᱵᱟᱧᱪᱟᱣ ᱨᱮᱱᱟᱜ ᱟᱭᱩ ᱛᱟᱦᱮᱸ ᱞᱮᱱᱟ ᱥᱮ ᱩᱱᱟᱹᱜ ᱫᱤᱱ ᱵᱟᱵᱚᱱ ᱵᱟᱧᱪᱟᱜᱼᱟ᱾ ᱦᱮᱸ ᱵᱟᱝ ᱚᱱᱟ ᱞᱟᱦᱟ ᱨᱮᱜᱮ ᱦᱮᱸ ᱟᱫᱚ ᱮᱱᱛᱮ᱾ ᱚ ᱦᱚᱸ ᱟᱫᱚᱢ ᱪᱮᱤᱠᱟᱹᱭᱟ ᱵᱟᱢ ᱡᱚ ᱠᱟᱛᱮ ᱦᱚᱸᱛᱚ ᱵᱟᱝ ᱜᱟᱱᱚᱜ ᱠᱟᱱᱟ ᱚᱱᱟ ᱠᱚ ᱡᱚᱢ ᱞᱟᱜᱟᱜᱼᱟ ᱥᱮ᱾ ᱟᱨ ᱵᱟᱧᱪᱟᱣ ᱛᱚ ᱛᱟᱣ ᱦᱚᱲᱟᱜ ᱡᱮ ᱛᱤᱱᱟᱹᱢ ᱵᱟᱧᱪᱟᱜᱟ ᱦᱚᱲᱫᱚᱢ ᱪᱤᱠᱟᱹᱭᱟ ᱦᱮᱸ ᱵᱟᱝ
ᱦᱮᱸ ᱟᱨ ᱡᱮᱢᱚᱱ ᱞᱟᱦᱟ ᱛᱮᱫᱚ ᱚᱱᱮ ᱦᱟᱺᱰᱤ ᱯᱟᱹᱣᱨᱟᱹ ᱠᱚᱫᱚ ᱡᱟᱦᱟᱸᱜᱮ ᱟᱵᱚᱨᱮᱱ ᱞᱟᱦᱟᱛᱮᱱ ᱦᱟᱲᱟᱢ᱾ ᱠᱚ ᱛᱟᱦᱮᱸᱜ ᱠᱟᱱ ᱛᱟᱠᱚ ᱵᱩᱲᱦᱤ ᱠᱚ ᱩᱱᱠᱩ ᱫᱚ᱾ ᱠᱟᱹᱢᱤ ᱞᱟᱸᱜᱟ ᱡᱟᱦᱟᱸ ᱜᱮᱠᱚ ᱚᱲᱟᱜ ᱨᱮᱠᱚ ᱧᱩ ᱠᱮᱭᱟ, ᱚᱱᱟᱛᱮᱜᱮ ᱨᱟᱹᱥᱠᱟᱹ ᱧᱩ ᱠᱟᱛᱮᱜ ᱠᱚ ᱡᱟᱹᱯᱤᱫ᱾ ᱯᱤᱫ ᱠᱮᱭᱟ ᱫᱟᱠᱚ ᱵᱟᱝ ᱛᱟᱦᱮᱸ ᱠᱚᱜᱼᱟ ᱟᱨ ᱦᱮᱸᱮᱛᱟᱨ ᱫᱚ ᱦᱟᱺᱰᱤ ᱯᱟᱹᱣᱨᱟᱹ ᱮᱢᱚᱱ ᱠᱟᱱᱟ ᱟᱵᱚ ᱫᱚ ᱡᱟᱦᱟᱱᱟᱜ ᱢᱮᱞᱟ ᱯᱟᱛᱟ ᱦᱳᱭᱳᱜ ᱵᱟᱝ ᱦᱳᱭᱳᱜ ᱟᱢ ᱫᱚ ᱧᱩᱭ ᱢᱮ ᱟᱸᱡᱷᱩᱲᱟᱹ ᱟᱨ ᱛᱟᱦᱮᱸᱱ ᱢᱮ᱾ ᱟᱫᱚ ᱪᱮᱫᱠᱟ ᱠᱚ ᱵᱮᱵᱚᱦᱟᱨᱟ ᱢᱟᱱᱮ ᱞᱟᱦᱟ ᱛᱮ ᱚᱱᱠᱟ ᱠᱚ ᱵᱮᱵᱚᱦᱟᱨ ᱜᱮᱭᱟ ᱟᱵᱚ ᱚᱱᱟᱴᱟᱜ ᱵᱮᱵᱚᱦᱟᱨ ᱥᱮᱬᱟ ᱠᱟᱛᱮᱜ ᱨᱮᱦᱚᱸ ᱦᱮᱸᱛᱟᱨ ᱪᱮᱫ ᱤᱧ ᱞᱟᱹᱭᱟ ᱚᱱᱟ ᱵᱮᱵᱚᱦᱟᱨ᱾ ᱵᱟᱵᱚᱱ ᱤᱭᱟᱹᱭᱫᱟ ᱚᱱᱟ ᱠᱷᱚᱱ ᱵᱮᱥᱤ ᱵᱚᱱ ᱵᱮᱵᱚᱦᱟᱨ ᱫᱟ, ᱟᱨ
ᱦᱳᱭ ᱦᱳᱭ ᱟᱫᱚ ᱱᱟᱦᱟᱜ ᱫᱤᱱ ᱫᱚ ᱠᱟᱱᱟ ᱚᱱᱟ ᱡᱟᱦᱟᱸ ᱦᱟᱺᱰᱤ ᱯᱟᱹᱣᱨᱟᱹ ᱵᱮᱵᱚᱦᱟᱨ ᱠᱤᱱᱛᱩ ᱢᱟᱱᱮ ᱡᱟᱦᱟᱸ ᱛᱤᱱᱟᱹᱜ ᱟᱵᱚᱣᱟᱜ ᱡᱟᱦᱟᱸ ᱡᱟᱭᱜᱟ ᱠᱚᱨᱮ ᱵᱮᱵᱚᱦᱟᱨ ᱩᱪᱤᱛ ᱠᱟᱱ, ᱚᱱᱟ ᱵᱟᱝ ᱠᱟᱛᱮ ᱨᱮᱦᱚ ᱮᱴᱟᱜ ᱡᱟᱭᱜᱟ ᱠᱚᱨᱮ ᱠᱚ ᱵᱮᱵᱚᱦᱟᱨᱚᱜᱼᱟ᱾ ᱢᱮᱞᱟ ᱠᱚᱨᱮ ᱪᱷᱟᱛᱟ ᱠᱚᱨᱮ ᱦᱮᱸ ᱥᱮ ᱮᱢᱚᱱ ᱛᱮᱢᱟᱱᱜ ᱠᱚᱨᱮ ᱠᱤᱱᱛᱩ ᱟᱵᱚᱨᱮᱱ ᱥᱟᱱᱛᱟᱲ ᱫᱚ ᱚᱱᱟ ᱟᱠᱟᱨᱮ ᱦᱟᱺᱰᱤ ᱫᱚᱠᱟᱱ ᱦᱮᱸ ᱟᱠᱟᱨᱮ ᱚᱱᱟ ᱫᱚᱠᱟᱱ ᱱᱚᱣᱟ ᱫᱚᱠᱟᱱ ᱵᱷᱟᱜᱤ ᱵᱷᱟᱜᱤ ᱫᱚᱠᱟᱱ ᱠᱚ ᱢᱮᱱᱟᱜ ᱚᱱᱟ ᱠᱚ ᱟᱹᱜᱩᱭ ᱛᱟᱵᱚᱱ ᱯᱮᱥᱮ᱾ ᱵᱮᱵᱽᱥᱟ ᱵᱟᱹᱱᱤᱡᱽ ᱥᱟᱱᱟᱭᱮᱫ ᱢᱮ ᱠᱦᱟᱱ ᱠᱤᱱᱛᱩ ᱮᱱᱛᱮ ᱨᱮᱦᱚᱸ ᱦᱟᱱᱟ᱾ ᱡᱟ ᱦᱳᱠ ᱛᱳᱲ ᱫᱚ ᱤᱭᱟᱹ ᱡᱟᱦᱟᱸ ᱠᱚ ᱢᱮᱛᱟᱜ ᱠᱟᱱᱟ᱾ ᱦᱮᱸ ᱚᱱᱟ ᱫᱚ ᱠᱤᱱᱛᱩ ᱵᱟᱝᱠᱚ ᱵᱟᱹᱜᱤᱭᱮᱜ ᱜᱮᱭᱟ ᱦᱮᱸᱥᱮ᱾
ᱦᱮᱸ ᱟᱫᱚ᱾ ᱟᱵᱚ ᱫᱚ ᱮᱢᱚᱱ ᱦᱮᱛᱟᱨ ᱵᱚᱱ ᱯᱟᱹᱨᱠᱟᱹᱣ ᱪᱟᱵᱟᱭᱱᱟ, ᱡᱮ ᱜᱤᱫᱽᱨᱟᱹ ᱠᱚ ᱟᱵᱚᱱ ᱜᱤᱫᱽᱨᱟᱹ ᱠᱟᱹᱡ ᱠᱟᱹᱡ ᱜᱤᱫᱽᱨᱟᱹ ᱠᱚ᱾ ᱠᱚᱦᱚ ᱥᱮ ᱟᱵᱚ ᱠᱚᱦᱚᱸ ᱧᱩ ᱵᱟᱲᱟᱭ ᱜᱮᱭᱟᱭᱵᱚᱱ, ᱡᱮᱢᱚᱱ ᱤᱧᱦᱚᱸ ᱧᱩᱭ ᱜᱤᱭᱟᱹᱧ ᱤᱧᱦᱚ ᱵᱟᱝ ᱫᱚ ᱤᱧ ᱦᱚ ᱵᱷᱟᱹᱜᱮ᱾ ᱧᱩᱭ ᱜᱮᱭᱟ ᱟᱨᱠᱤ ᱟᱫᱚ ᱪᱤᱠᱟᱹ ᱧᱩ ᱯᱟᱹᱨᱠᱟᱹᱣ ᱠᱟᱹᱱᱟᱹᱧ ᱱᱤᱛᱚᱜ ᱵᱟᱹᱧ ᱟᱲᱟᱜ ᱫᱟᱲᱮᱜ᱾ ᱠᱟᱱᱟ ᱟᱫᱚ ᱪᱤᱠᱟᱹᱭᱟᱢ ᱧᱩᱭᱟᱜ ᱢᱮ᱾
ᱵᱟᱝ ᱧᱩ ᱫᱚ ᱫᱚᱨᱠᱟᱨᱟ ᱢᱟᱱᱮ ᱜᱚᱢᱠᱮ ᱚᱱᱟ ᱵᱟᱠᱚ ᱞᱮᱭᱟ ᱚᱱᱮ ᱞᱤᱢᱤᱴ᱾ ᱧᱩ ᱜᱮ ᱱᱟᱯᱟᱭᱟ ᱦᱮᱸ ᱵᱟᱝ, ᱡᱟᱹᱥᱛᱤ ᱡᱚᱠᱦᱚᱱᱮᱢᱟ ᱧᱩᱭᱟ ᱥᱮ᱾ ᱟᱫᱚ ᱟᱫᱚ ᱚᱱᱮ ᱡᱷᱚᱛᱚ ᱜᱮ ᱟᱫᱚ ᱚᱵᱷᱟᱨ ᱧᱚᱜ ᱮᱢ ᱠᱟᱹᱢᱤᱭᱟ᱾ ᱦᱮᱸ ᱵᱟᱝ ᱟᱨ ᱧᱮᱞ ᱢᱮ᱾ ᱛᱟᱢ ᱵᱷ ᱡ ᱛᱮ ᱵᱟᱝ ᱫᱲ ᱚᱱᱟ ᱡᱤᱱᱤᱥ ᱧᱩ ᱠᱟᱛᱮ ᱮᱢ ᱜᱟᱱᱟ ᱦᱮᱸ ᱵᱟᱝ᱾
ᱦᱮᱸ ᱟᱫᱚ ᱪᱤᱠᱟᱹᱭᱟᱢ ᱦᱳᱭ᱾ ᱡᱟᱦᱟᱱ ᱡᱤᱱᱤᱥ ᱵᱟᱢ ᱫᱟᱲᱮᱭᱟᱜᱼᱟ, ᱚᱱᱟ ᱡᱤᱱᱤᱥ ᱧᱩ ᱠᱟᱛᱮᱜ ᱚᱱᱟ ᱡᱤᱱᱤᱥᱮᱢ ᱫᱟᱲᱮᱭᱟᱜᱼᱟ ᱚᱱᱮ᱾ ᱵᱟᱹᱲᱤᱡ ᱡᱤᱱᱤᱥᱮᱢ ᱫᱟᱲᱮᱭᱟᱜᱼᱟ ᱟᱨᱠᱤ᱾ ᱡᱟᱦᱟᱸ ᱥᱳᱛᱮ ᱨᱮ ᱵᱟᱹᱲᱤᱡ ᱡᱤᱱᱤᱥ ᱵᱟᱢ ᱫᱟᱲᱮᱭᱟᱜᱼᱟ, ᱧᱩ ᱠᱟᱛᱮᱫ ᱫᱚ ᱚᱱᱟ ᱵᱟᱹᱲᱤᱡ ᱡᱤᱱᱤᱥ ᱴᱷᱤᱠ ᱜᱮᱢ
ᱦᱩᱸ ᱦᱩᱸ, ᱱᱚᱣᱟ ᱢᱟ ᱮᱠᱟᱞ ᱥᱟᱹᱨᱤ ᱠᱟᱛᱷᱟ ᱠᱟᱱ ᱜᱮᱭᱟ᱾
ᱦᱩᱸ ᱦᱩᱸ᱾
ᱛᱚ ᱛᱮ ᱟᱫᱚ
ᱦᱮᱸ᱾